ᱛᱷᱚᱲᱟ ᱟᱸᱡᱚᱢᱚᱜ ᱠᱟᱱᱟ?
ᱦᱮᱞᱳ ᱾ᱦᱮᱸ ᱨᱚᱲᱟ ᱟᱸᱡᱚᱢᱚᱜ ᱠᱟᱱᱟ᱾ ᱦᱮᱸ ᱡᱚᱦᱟᱨ ᱜᱮ
ᱴᱷᱤᱠ ᱜᱮᱭᱟ ᱛᱤᱦᱤᱧᱸ ᱫᱚᱞᱟᱝ ᱨᱚᱯᱚᱲᱟ ᱥᱮᱪᱮᱫ ᱟᱥᱲᱟᱸ ᱢᱮᱱᱞᱠᱷᱟᱱ ᱤᱥᱠᱩᱞ ᱤᱫᱤ ᱠᱟᱛᱮᱫ ᱦᱳᱭ᱾
ᱦᱮᱸ ᱦᱮᱸ
ᱦᱤᱛᱚᱜ ᱱᱚᱣᱟ ᱫᱤᱥᱚᱢ ᱨᱮ, ᱥᱟᱱᱟᱢ ᱡᱟᱭᱜᱟ ᱨᱮ ᱜᱮ ᱥᱟᱱᱟᱢ ᱡᱟᱹᱛ ᱨᱮ ᱜᱮ ᱥᱠᱩᱞ ᱫᱚ ᱟᱹᱰᱤ ᱟᱸᱴ ᱜᱮ, ᱵᱟᱹᱲᱛᱤ ᱤᱫᱤ ᱠᱟᱱ ᱛᱟᱵᱚᱱᱟ᱾ ᱚᱱᱟ ᱥᱠᱩᱞ ᱱᱤᱭᱟᱹᱮ ᱟᱵᱚ ᱱᱤᱛᱚᱜ ᱪᱮᱫ ᱦᱚᱸ ᱵᱟᱵᱚᱱ ᱪᱤᱠᱟᱹ ᱫᱟᱲᱮᱭᱟᱼᱜ ᱠᱟᱱᱟ ᱾ ᱥᱠᱩᱞ ᱵᱟᱝᱠᱷᱟᱱ ᱟᱵᱚ ᱥᱟᱱᱟᱢᱟᱜ ᱯᱷᱟᱥᱲᱚᱜ ᱠᱟᱱᱟ ᱾ᱪᱮᱫ ᱵᱟᱝ ᱛᱟᱦᱮᱱ ᱠᱷᱟᱡ ᱦᱟᱴ ᱵᱟᱡᱟᱨ ᱟᱨ ᱵᱟᱝᱮᱢ ᱢᱮᱱ ᱜᱟᱹᱰᱤ ᱠᱚᱲᱟᱨ ᱨᱮ ᱢᱮᱱ ᱟᱨ ᱵᱟᱝ ᱦᱟᱱᱟ ᱫᱤᱥᱚᱢ ᱠᱷᱚᱱ ᱱᱚᱣᱟ ᱫᱤᱥᱚᱢ ᱾ ᱢᱟᱱᱮ ᱟᱢ ᱞᱟᱹᱜᱤᱫ ᱛᱮ ᱫᱚ ᱪᱮᱫ ᱦᱚᱸ ᱵᱟᱝ ᱠᱟᱱᱟ᱾ ᱢᱟᱱᱮ ᱥᱤᱠᱠᱷᱤᱛᱛᱚ ᱵᱟᱝᱠᱷᱟᱱ᱾ ᱚᱞᱚᱜ, ᱯᱟᱲᱦᱟᱜ, ᱟᱹᱠᱤᱞ ᱵᱟᱝᱠᱷᱟᱱ ᱱᱚᱣᱟ ᱫᱤᱥᱚᱢ ᱠᱷᱚᱱ, ᱦᱟᱱᱟ ᱫᱤᱥᱚᱢ ᱟᱢ ᱵᱟᱢ ᱪᱟᱞᱟᱣ ᱫᱟᱲᱮᱭᱟᱜᱼᱟ᱾ ᱴᱟᱠᱟ, ᱯᱚᱭᱥᱟᱹ ᱦᱤᱥᱟᱹᱵᱽ ᱵᱟᱢ ᱫᱟᱲᱮᱭᱟᱜᱼᱟ᱾ ᱦᱳᱭ ᱵᱮᱴᱮ ᱥᱟᱭ ᱵᱟᱢ ᱫᱟᱲᱮᱭᱟᱜᱼᱟ᱾ ᱛᱟᱨᱯᱚᱨ ᱠᱤᱨᱤᱝ ᱟᱹᱠᱷᱨᱤᱝ ᱨᱮ, ᱟᱢ ᱠᱚ ᱮᱲᱮ ᱢᱮᱭᱟ᱾ ᱴᱟᱠᱟ, ᱯᱚᱭᱥᱟ ᱟᱨ ᱵᱟᱝ ᱟᱢᱮᱢ ᱡᱟᱦᱟᱱᱟ-ᱜ ᱮᱢ ᱪᱤᱠᱟᱹ ᱫᱟᱲᱮᱭᱟᱜᱼᱟ᱾ ᱛᱚ ᱱᱚᱣᱟ ᱠᱟᱱ ᱜᱮ ᱥᱠᱩᱞ ᱵᱟᱝᱠᱷᱟᱱ᱾ ᱟᱭᱢᱟ ᱞᱮᱠᱟᱱ ᱥᱚᱢᱚᱥᱥᱟ ᱟᱵᱚ ᱴᱷᱮᱱ ᱦᱮᱡ ᱵᱟᱲᱟ ᱠᱟᱱᱟ᱾ ᱛᱚ ᱥᱠᱩᱞ ᱟᱢ ᱚᱠᱟ ᱞᱮᱠᱟᱢ ᱪᱮᱫᱟ᱾ ᱱᱚᱣᱟ ᱟᱵᱚ ᱥᱮ ᱟᱵᱚ ᱠᱚᱨᱮᱱ ᱜᱤᱫᱽᱨᱟᱹ ᱚᱠᱟ ᱞᱮᱠᱟ ᱵᱩᱱ ᱪᱮᱫ ᱟ-ᱠᱚᱣᱟ ᱾ᱥᱮ ᱚᱠᱟ ᱞᱮᱠᱟ ᱵᱩᱱ ᱥᱮᱬᱟᱸᱣᱟ᱾ ᱠᱚᱣᱟ ᱥᱠᱩᱞ ᱱᱚᱣᱟ ᱫᱚ ᱢᱤᱫ ᱢᱤᱫᱴᱮᱱ ᱜᱷᱟᱨᱚᱸᱡᱽ ᱛᱟᱞᱟᱨᱮ ᱟᱨ, ᱵᱟᱝ ᱱᱤᱡᱮᱨ ᱛᱟᱞᱞᱟ ᱨᱮ ᱢᱤᱫᱴᱮᱱ ᱥᱚᱞᱦᱟ ᱥᱚᱯᱚᱞ ᱛᱟᱦᱮᱱ ᱫᱚ ᱟᱹᱰᱤ ᱫᱚᱨᱠᱟᱨ ᱜᱮ ᱢᱮᱱᱟᱜ ᱠᱟᱫᱟ᱾ ᱢᱤᱫ ᱯᱟᱹᱴᱷᱩᱣᱟᱹ ᱜᱤᱫᱽᱨᱟᱹ ᱠᱚᱲᱟ, ᱟᱨ ᱵᱟᱝ ᱠᱩᱲᱤ ᱜᱤᱫᱽᱨᱟᱹ ᱜᱮ ᱮᱠᱫᱳ ᱥᱟᱞ ᱨᱮᱱ ᱡᱩᱫᱤ ᱟᱵᱚ ᱡᱚᱠᱷᱚᱱ ᱜᱮ ᱤᱥᱠᱩᱞ ᱪᱟᱞᱟᱜ ᱠᱚ ᱪᱮᱫᱟ᱾ ᱥᱮᱪᱮᱫ ᱟᱥᱲᱟ ᱪᱟᱞᱟᱜ ᱠᱚ ᱪᱮᱫᱟ᱾ ᱩᱱ ᱨᱮᱫᱚ ᱩᱱᱠᱩ ᱜᱤᱫᱽᱨᱟᱹ ᱟᱵᱚ ᱜᱷᱟᱸᱷᱟᱨᱚᱸᱡᱽ ᱨᱮᱱ ᱧᱮᱞ ᱠᱚ, ᱦᱟᱨᱟ ᱠᱚᱛᱟ ᱵᱚᱱᱟ ᱩᱱᱤ ᱜᱤᱫᱽᱨᱟᱹ ᱠᱤ ᱱᱚᱝᱠᱟ, ᱱᱚᱝᱠᱟ ᱮᱢᱚᱱ ᱜᱤᱫᱽᱨᱟᱹ ᱦᱚᱸᱞᱤᱧ ᱧᱮᱞ ᱟᱠᱟᱫ ᱠᱚᱣᱟ᱾ ᱤᱥᱠᱩᱞ ᱠᱚ ᱪᱟᱞᱟᱜ-ᱟ᱾ ᱠᱩᱞ ᱪᱟᱞᱟᱣ ᱛᱟᱨᱯᱚᱨᱮ ᱪᱷᱩᱸᱴᱤ ᱟᱠᱚ ᱞᱮᱠᱟ ᱠᱟᱛᱮᱫ ᱠᱮᱞᱟᱥ ᱟᱹᱣᱨᱤ ᱦᱩᱭ ᱮᱦᱚᱵ ᱠᱟ ᱠᱟᱛᱮᱫ ᱩᱱᱠᱩ ᱠᱚ ᱫᱟᱹᱲ ᱟᱠ ᱠᱚ᱾ ᱫᱟᱹᱲ ᱠᱟ ᱠᱟᱛᱮᱫ ᱚᱠᱟᱨᱮ ᱡᱚᱝ ᱠᱚ ᱜᱟᱛᱮᱜ-ᱟ᱾ ᱡᱟᱛᱮ ᱱᱚᱝᱠᱟ ᱟᱞ ᱦᱩᱭᱩᱜ ᱾ᱚᱱᱟ ᱛᱟᱞᱟᱨᱮ ᱡᱮᱢᱚᱱ ᱟᱵᱩ ᱜᱚᱜᱚᱼᱵᱟᱵᱟ ᱚᱱᱟ ᱡᱟᱭᱜᱟᱨ ᱨᱮ, ᱱᱳᱡᱚᱨ ᱞᱟᱜᱟᱜ ᱢᱟ᱾ ᱛᱚ ᱟᱵᱮᱱ ᱱᱚᱣᱟ ᱠᱚ ᱤᱫᱤ ᱫᱚ ᱪᱮᱫ ᱵᱮᱱ ᱞᱟᱹᱭ ᱜᱮᱭᱟ᱾ ᱵᱮᱱ
ᱦᱮᱸ ᱟᱵᱚ ᱱᱚᱣᱟ ᱥᱟᱶᱛᱟ ᱥᱚᱢᱟᱡᱽ ᱮᱵᱚᱝ ᱡᱟᱦᱟᱸ ᱥᱚᱢᱟᱡ ᱨᱮᱜᱮ ᱾ᱚᱞ ᱯᱟᱲᱦᱟ-ᱣ ᱫᱚ ᱟᱹᱰᱤ ᱢᱩᱲᱩᱫ ᱢᱟᱱᱮ ᱞᱟᱹᱠᱛᱤᱭᱱᱟᱜᱤᱡ ᱠᱟᱱ ᱜᱮᱭᱟ ᱾ᱚᱞ ᱯᱟᱲᱦᱟᱣ ᱫᱚ ᱟᱵᱚ ᱛᱤ ᱟᱥᱲᱟ᱾ ᱪᱟᱞᱟᱣ ᱞᱟᱹᱠᱛᱤ, ᱚᱸᱰᱮ ᱥᱮᱬᱟᱸ ᱞᱟᱹᱠᱛᱤ ᱾ ᱡᱟᱦᱟᱸᱵᱤᱱ ᱞᱟᱹᱭ ᱠᱮᱫᱟᱵᱤᱱ᱾ ᱚᱞ ᱯᱟᱲᱦᱟᱣ ᱡᱩᱫᱤ ᱵᱟᱝᱵᱚᱱ ᱥᱮᱬᱟᱭᱟ ᱟᱹᱰᱤ ᱥᱮᱫ ᱞᱮᱠᱟ ᱛᱮᱜᱮ ᱵᱚᱱ ᱯᱟᱹᱦᱩᱲ ᱦᱚᱪᱚᱜᱼᱟ ᱵᱚᱱ᱾
ᱮᱠᱟᱞ᱾
ᱮᱸ ᱱᱚᱛᱮ ᱵᱮᱵᱥᱟ ᱵᱟᱹᱱᱤᱡ ᱛᱮᱦᱚᱸ, ᱫᱤᱥᱚᱢ ᱫᱟᱬᱟᱱ ᱛᱮᱦᱳᱠ ᱥᱟᱱᱟᱢ ᱥᱮᱫ ᱞᱮᱠᱟ ᱛᱮᱜᱮ ᱵᱚᱱ ᱯᱟᱹᱦᱩᱲ ᱦᱚᱪᱚ ᱟᱵᱚᱱ᱾ ᱚᱞ ᱯᱟᱲᱦᱟᱣ ᱫᱚ ᱟᱵᱚᱣᱟᱜ ᱟᱹᱰᱤ ᱜᱮ ᱚᱛᱤ ᱞᱟᱹᱠᱛᱤ ᱱᱟᱱ ᱢᱟᱱᱮ ᱫᱩᱨᱤᱵᱽ ᱫᱚ ᱢᱟ ᱩᱱᱟᱹᱜ ᱜᱮ ᱜᱟᱱᱚᱜ ᱢᱟ ᱟᱵᱚ ᱥᱤᱠᱷᱱᱟᱹᱛ ᱛᱚ ᱟᱹᱰᱤ ᱞᱟᱹᱠᱛᱤᱭᱟᱱ ᱡᱤᱱᱤᱥ ᱢᱤᱫᱴᱝ ᱠᱟᱱᱟ ᱟᱵᱚᱣᱟᱜ ᱢᱟᱱᱮ ᱡᱤᱭᱚᱱ ᱨᱮ ᱟᱨᱠᱤ᱾
ᱮᱠᱟᱞ᱾
ᱚᱱᱟ ᱢᱩᱫᱽᱨᱮ ᱱᱤᱛᱚᱜ ᱚᱞ ᱯᱟᱲᱦᱟᱣ ᱢᱟ ᱟᱹᱰᱤᱜᱟᱱ ᱚᱱᱠᱟ ᱪᱤᱠᱤ ᱦᱚᱨᱚᱯ ᱢᱮᱱᱟᱜᱼᱟ ᱚᱞ ᱯᱟᱲᱦᱟᱣ ᱵᱟᱠᱷᱨᱟ᱾ ᱚᱠᱟ ᱚᱠᱚᱭ ᱚᱠᱟ ᱪᱤᱠᱤᱛᱮᱭ ᱚᱞ ᱯᱟᱲᱦᱟᱣᱮᱫᱟᱭ᱾ ᱱᱤᱛᱚᱜ ᱡᱟᱭᱦᱳᱠ, ᱟᱵᱚ ᱥᱟᱶᱛᱟ ᱥᱮᱫ ᱞᱮᱠᱟᱛᱮ ᱧᱮᱞ ᱞᱮᱱᱠᱷᱟᱱ ᱟᱵᱚ ᱱᱤᱛᱚᱜ ᱡᱟᱦᱟᱸ ᱪᱤᱠᱤ ᱪᱟᱞᱟᱜ ᱠᱟᱱ ᱛᱟᱵᱚᱱᱟ ᱚᱞ ᱪᱤᱠᱤ, ᱪᱤᱠᱤ ᱚᱱᱟ ᱚᱞᱪᱤᱠᱤᱛᱮ ᱚᱞ ᱯᱟᱲᱦᱟᱣ ᱫᱚ ᱞᱮᱱᱠᱷᱟᱱ ᱞᱟᱹᱠᱛᱤ ᱫᱚ ᱞᱟᱹᱠᱛᱤ ᱠᱟᱱ ᱛᱟᱵᱚᱱᱟ ᱪᱮᱫᱟᱜ ᱥᱮ ᱟᱵᱚ ᱚᱱᱟ ᱡᱟᱱᱟᱢ ᱟᱲᱟᱝ ᱠᱟᱱ ᱛᱟᱵᱚᱱᱟ᱾ ᱡᱟᱱᱟᱢ ᱢᱟᱲᱟᱝ ᱛᱮ ᱟᱵᱚ ᱵᱟᱝ ᱵᱚᱱ ᱯᱟᱲᱦᱟᱣ ᱞᱮᱱᱠᱷᱟᱱ ᱛᱟᱦᱚᱞᱮ ᱪᱤᱠᱟᱹᱛᱮ ᱜᱟᱱᱚᱜ-ᱟ ᱟᱵᱚ ᱥᱟᱶᱛᱟ ᱥᱚᱢᱟᱡᱽ ᱪᱤᱠᱟᱹᱛᱮᱭ ᱞᱟᱦᱟ ᱪᱟᱞᱟᱭᱟ᱾
ᱮᱠᱟᱞ᱾
ᱦᱮᱸ ᱥᱮ?
ᱮᱠᱟᱞ᱾
ᱟᱵᱚᱨᱮᱱ ᱚᱱᱠᱟ ᱱᱤᱛᱚᱜ ᱢᱟᱱᱮ ᱡᱟ ᱧᱮᱞᱚᱜᱚᱜ ᱠᱟᱱᱟ ᱱᱤᱛᱚᱜ ᱫᱚ ᱯᱮᱨᱟᱭ ᱜᱮ ᱚᱞ ᱯᱟᱲᱦᱟᱣ ᱥᱤᱠᱷᱱᱟᱹᱛ ᱮᱛᱚᱦᱚᱵ ᱟᱠᱟᱱ ᱜᱮᱭᱟ ᱥᱟᱱᱟᱢ ᱯᱟᱠᱟᱲ ᱜᱮ ᱠᱚᱢ ᱵᱮᱥᱤ ᱨᱮᱦᱟᱸ᱾
ᱮᱠᱟᱞ᱾
ᱟᱨᱦᱚᱸ ᱱᱚᱣᱟ ᱨᱤᱠᱟᱹ ᱦᱩᱭᱩᱜ ᱛᱟᱵᱚᱱᱟ ᱡᱮ ᱱᱚᱣᱟ ᱛᱮᱫᱚ ᱢᱟᱱᱮ ᱡᱟᱭᱦᱳᱠ ᱪᱟ ᱧᱮᱞᱚᱜ ᱠᱟᱱᱟ ᱠᱤᱪᱷᱩ ᱠᱤᱪᱷᱩ ᱯᱟᱹᱴᱷᱩᱣᱟᱹ ᱫᱚ ᱡᱮᱞᱮᱠᱷᱟᱱ ᱟᱫᱷᱟ ᱦᱚᱨ ᱨᱮᱜᱮ ᱚᱞ ᱯᱟᱲᱦᱟᱣ ᱫᱚᱠᱚ ᱵᱟᱹᱜᱤ ᱠᱟᱜ ᱠᱟᱱᱟ ᱠᱚ᱾
ᱵᱷᱟᱜᱮ ᱫᱟᱜ ᱮᱫᱟ᱾
ᱵᱟᱹᱲᱤᱡ ᱰᱟᱦᱟᱨ ᱠᱚ ᱥᱟᱵ ᱮᱫᱟᱠᱚ᱾ ᱚᱱᱟ ᱠᱚ ᱰᱟᱦᱟᱨᱟᱣ ᱚᱱᱟ ᱦᱚᱨᱛᱮ ᱟᱞᱚ ᱠᱚ ᱰᱟᱦᱟᱨᱟᱜ ᱢᱟ ᱚᱱᱟ ᱟᱵᱚ ᱧᱮᱞ ᱦᱩᱭᱩᱜ ᱛᱟᱵᱚᱱᱟ ᱧᱮᱞ ᱟᱛᱮᱱ ᱦᱩᱭᱩᱜ ᱛᱟᱵᱚᱱᱟ᱾ ᱡᱟᱭᱦᱳᱠ ᱟᱵᱚ ᱱᱤᱛᱚᱜ ᱢᱟᱱᱮ ᱯᱟᱹᱴᱷᱩᱣᱟᱹ ᱠᱟᱱ ᱨᱮᱦᱚᱸ ᱵᱚᱱ ᱥᱮ ᱚᱱᱠᱟ, ᱢᱟᱱᱮ ᱜᱟᱹᱰᱤᱭᱟᱱ ᱫᱚ ᱟᱹᱣᱨᱤᱵᱚᱱ ᱛᱮᱭᱟᱨᱚᱜ ᱜᱮᱭᱟ ᱥᱮ ᱦᱟᱸᱜ, ᱟᱵᱚ ᱜᱟᱹᱰᱤᱭᱟᱱ ᱛᱮᱭᱟᱨ ᱞᱮᱱᱠᱷᱟᱱ ᱟᱵᱚ ᱟᱵᱚ ᱠᱚᱨᱮᱱ ᱜᱤᱫᱽᱨᱟᱹ ᱠᱚ ᱱᱚᱣᱟ ᱥᱮᱬᱟ ᱟᱠᱚ ᱦᱩᱭᱩᱜ-ᱟ ᱵᱟᱝᱟ ᱥᱤᱠᱷᱱᱟᱹᱛ ᱚᱠᱟ ᱞᱮᱠᱟᱱ ᱢᱤᱫᱴᱟᱝ ᱞᱟᱹᱠᱛᱤᱭᱟᱱ ᱡᱤᱱᱤᱥ ᱠᱟᱱᱟ ᱟᱵᱚ ᱱᱚᱣᱟ ᱥᱚᱢᱟᱡ ᱨᱮ, ᱱᱚᱣᱟ ᱠᱚ ᱩᱱᱠᱩ ᱵᱩᱡᱷᱟᱹᱣᱟᱠᱚ ᱦᱩᱭᱩᱜᱼᱟ᱾ ᱚᱱᱟ ᱥᱤᱠᱷᱱᱟᱹᱛ ᱵᱟᱝ
ᱮᱠᱟᱞ, ᱟᱪᱪᱷᱟ ᱨᱚᱲ ᱪᱤᱠᱟᱛᱮ ᱵᱟᱝ ᱟᱸᱡᱚᱢᱚᱜ ᱠᱟᱱᱟ? ᱦᱮᱞᱳ᱾ ᱨᱚᱲ ᱠᱤ ᱟᱸᱡᱚᱢᱚᱜ ᱠᱟᱱᱟ? ᱦᱮᱞᱳ᱾ ᱦᱮᱞᱳ᱾